ᱦᱩᱸ ᱡᱚᱦᱟᱨ
ᱦᱮᱸ ᱪᱮᱜᱠᱚ ᱪᱤᱠᱟᱹ ᱦᱩᱭᱩᱜ ᱠᱟᱱᱟ?
ᱟᱸ
ᱪᱮᱫ ᱠᱚ ᱪᱤᱠᱟᱹ ᱦᱩᱭᱩᱜ ᱠᱟᱱᱟ?
ᱪᱮᱠᱟ ᱫᱚ ᱪᱮᱜ ᱦᱚᱸ ᱵᱟᱝ ᱡᱚᱢ ᱵᱟᱲᱟ ᱠᱟᱛᱮᱫ ᱞᱚᱞᱚ ᱠᱟᱱᱟ ᱵᱟᱝ ᱚᱱᱟᱛᱮ ᱛᱷᱚᱲᱟ ᱵᱟᱨᱦᱮ ᱥᱮᱫ ᱨᱮ ᱦᱟᱣᱟ ᱡᱚᱢ᱾
ᱚ
ᱟᱯᱮ?
ᱱᱮᱛᱟᱨ ᱫᱚ ᱱᱟᱦᱟᱜ ᱩᱫᱽᱜᱟᱹᱨ ᱫᱤᱱ ᱛᱚ ᱦᱮᱸ ᱱᱚᱛᱮ ᱦᱚᱸ ᱱᱚᱜᱼᱚᱭ ᱛᱚ ᱵᱟᱨᱦᱨᱮ ᱠᱚᱨᱮᱜᱮ ᱢᱮᱱᱟᱜ ᱞᱮᱭᱟ᱾
ᱦᱮᱸ ᱦᱮᱸ
ᱟᱫᱚ ᱦᱟᱸ ᱟᱸ ᱚᱱᱛᱮ ᱫᱚ ᱦᱟᱸᱜ ᱟᱸ ᱱᱮᱛᱟᱨ ᱫᱚ ᱦᱟᱸᱜ ᱮᱸ ᱱᱚᱝᱠᱟᱱᱟᱜ ᱪᱮᱜ ᱠᱚ ᱦᱩᱭᱩᱜ ᱠᱟᱱ ᱛᱟᱵᱚᱱᱟ ᱯᱚᱨᱚᱵᱽ ᱠᱚ?
ᱯᱚᱨᱚᱵᱽ ᱫᱚ ᱛᱤᱦᱤᱧ ᱜᱟᱯᱟ ᱢᱟ ᱚᱝᱠᱟᱱᱟᱜ ᱯᱚᱨᱚᱵᱽ ᱢᱟ ᱵᱟᱹᱱᱩᱜ ᱡᱮᱞᱮᱠᱟ ᱱᱚᱜᱼᱚᱭ ᱡᱩᱱ ᱢᱟᱦᱟ ᱢᱟ ᱱᱚᱜᱼᱚᱭ ᱨᱚᱦᱚᱭ ᱠᱩ ᱥᱤᱡᱮᱱ᱾
ᱦᱳᱭ
ᱮᱨ ᱟᱯᱷᱚᱨ ᱫᱤᱱ᱾
ᱚᱝᱠᱟᱱᱟᱜ ᱯᱚᱨᱚᱵᱽ ᱫᱚ ᱵᱟᱹᱱᱩᱜᱼᱟ, ᱯᱚᱨᱚᱵᱽ ᱫᱚ ᱥᱟᱱᱛᱟᱞ ᱠᱚᱣᱟᱜ ᱫᱚ ᱱᱤᱭᱟᱹ ᱠᱚ ᱫᱤᱱ ᱫᱚ ᱵᱟᱹᱱᱩᱜᱼᱟ ᱛᱟᱲᱟ ᱚᱝᱠᱟᱱᱟᱜ ᱫᱚ᱾
ᱚᱱᱮ ᱤᱭᱟᱹ ᱞᱟᱦᱟᱨᱮ ᱛᱟᱦᱮᱸ ᱠᱟᱱᱟ᱾ ᱡᱮ ᱡᱮᱱᱟᱠᱟ ᱨᱚᱦᱚᱭ ᱞᱟᱦᱟᱨᱮ ᱮᱨᱚᱜ ᱚᱠᱟᱴᱟᱜ ᱮᱨᱚᱜ ᱯᱩᱡᱟᱹ᱾ ᱚᱱᱛᱮ ᱚᱱᱛᱮ ᱫᱚ ᱦᱩᱭᱩᱜ ᱚᱱᱛᱮ ᱟᱯᱮᱥᱮᱜ ᱚᱱᱟ ᱠᱚ ᱦᱩᱭ ᱜᱤ ᱥᱮ ᱵᱟᱝ?
ᱦᱮᱸ ᱚᱱᱟ ᱠᱚᱫᱚ ᱦᱟᱸᱜ ᱮᱨᱚᱜ ᱠᱚᱫᱚ ᱦᱩᱭ ᱠᱟᱱᱟ ᱦᱟᱸᱜ᱾
ᱚ ᱦᱟᱝ
ᱦᱟᱸᱜ ᱠᱤᱷᱩ ᱜᱟᱱ ᱚᱱᱟ ᱮᱨ ᱠᱟᱛᱮᱫ ᱠᱟᱹᱴᱷᱟᱹ ᱦᱩᱭ ᱠᱟᱱᱟ ᱞᱟᱹᱴᱷᱩ ᱧᱚᱜ ᱟᱠᱟᱱᱟ ᱟᱫᱚ ᱚᱱᱟᱛᱮ ᱫᱟᱜ ᱠᱟᱹᱴᱤᱡ ᱞᱮ ᱛᱟᱺᱜᱤ ᱠᱟᱫᱟ ᱫᱟᱜ ᱞᱮᱠᱷᱟᱱ ᱚᱱᱟ ᱨᱚᱦᱚᱭ
ᱚ ᱱᱟ
ᱟᱫᱚ ᱱᱟᱜ ᱟᱯᱮ ᱥᱮᱫ ᱫᱚ ᱱᱟᱜ ᱯᱮ ᱪᱟᱥ ᱪᱟᱥ ᱜᱮᱭᱟ ᱥᱮ ᱵᱟᱝ ᱱᱚᱝᱠᱟ ᱦᱩᱲᱩ ᱠᱚ ᱟᱨ ᱚᱠᱟ ᱡᱚᱠᱷᱟᱯᱮ ᱪᱟᱥ ᱜᱮᱭᱟ?
ᱟᱞᱮ ᱢᱟ ᱱᱚᱛᱮ ᱟᱥᱟᱢ ᱢᱟ ᱦᱩᱲᱩ ᱞᱟᱹᱜᱤᱜ ᱢᱟ ᱟᱹᱰᱤ ᱯᱨᱚᱴᱤᱱ ᱜᱮ᱾ ᱟᱹᱰᱤ ᱟᱸᱴ ᱢᱟᱱᱮ ᱪᱟᱦᱮᱫᱟ ᱵᱤᱥᱤ ᱜᱤ᱾
ᱩᱸ
ᱤᱭᱟᱹ ᱫᱚ ᱚᱱᱟ ᱮᱴᱟᱜ ᱫᱚ ᱵᱟᱝ ᱮᱛᱮᱜ ᱵᱟᱝ ᱪᱟᱥᱟ ᱢᱟᱱᱮ ᱦᱩᱲᱩ ᱜᱤ ᱵᱟᱹᱲᱛᱤ᱾
ᱦᱩᱸ ᱦᱩᱸ ᱦᱩᱸ
ᱟᱨ ᱥᱤᱡᱟᱹ ᱯᱟᱴ ᱠᱩ
ᱦᱮᱸ
ᱟᱨ ᱚᱱᱛᱮ ᱟᱯᱮ?
ᱟᱞᱮ ᱦᱚᱸ ᱚᱱᱟᱜᱮ ᱵᱮᱥᱤᱨ ᱵᱷᱟᱜᱽ ᱦᱩᱲᱩ ᱞᱮ ᱪᱟᱥ ᱜᱮᱭᱟ᱾ ᱟᱨ ᱥᱤᱛᱩᱝ ᱫᱤᱱ ᱫᱚ ᱱᱟᱜ ᱵᱟᱫᱟᱢ ᱠᱚᱞᱮ ᱪᱟᱥ ᱜᱮᱭᱟ᱾ ᱟᱨ ᱟᱹᱞᱩ ᱠᱚᱦᱚᱸ ᱦᱩᱸ ᱡᱟᱦᱟᱸ ᱫᱚ ᱦᱟᱸᱜ ᱟᱸ ᱪᱟᱥ ᱜᱟᱱᱚᱜ ᱞᱮᱠᱟᱱᱟᱜ ᱠᱚ᱾ ᱟᱫᱚ ᱠᱤᱱᱛᱩ ᱥᱮᱢ ᱟᱞᱮ ᱫᱚ ᱱᱟᱜ ᱟᱸ ᱥᱮᱨᱢᱟ ᱨᱮᱱᱟᱜ ᱵᱟᱪᱮᱠᱷᱟ ᱞᱮ ᱪᱟᱥ ᱜᱮᱭᱟ ᱡᱟᱦᱟᱸ ᱫᱚ ᱥᱤᱛᱩᱝ ᱟᱨ ᱢᱤᱫ ᱴᱟᱝ ᱫᱚ ᱦᱩᱭᱩᱜ ᱠᱟᱱᱟ ᱡᱟᱯᱩᱫ᱾
ᱚᱣᱟᱝ
ᱟᱫᱚ ᱦᱟᱸᱜ ᱥᱤᱛᱩᱝ ᱡᱟᱦᱟᱸ ᱪᱟᱞᱟᱣᱮᱱ ᱫᱚ ᱦᱟᱸᱜ ᱚᱱᱟ ᱥᱮ ᱥᱤᱛᱩᱝ ᱡᱟᱦᱟᱸ ᱪᱟᱞᱟᱣᱮᱱ ᱫᱚ ᱚᱱᱟ ᱥᱤᱛᱩᱝ ᱨᱮᱱᱟᱜ ᱫᱚ ᱨᱟᱠᱟᱵ ᱠᱟᱫᱟᱞᱮ ᱟᱨ ᱱᱚᱜᱼᱚ ᱱᱚᱜᱼᱚᱭ ᱡᱟᱹᱯᱩ ᱥᱮᱴᱮᱨᱚᱜ ᱠᱟᱱᱟ ᱦᱟᱸᱜ᱾ ᱟᱫᱚ ᱠᱤᱪᱷᱩ ᱜᱟᱱ ᱮᱨ ᱟᱯᱷᱚᱨ ᱵᱟᱲᱟ ᱦᱩᱭ ᱠᱟᱱᱟ ᱟᱫᱚ ᱚᱱᱟ ᱠᱚ ᱦᱩᱭ ᱞᱮᱱ ᱠᱷᱟᱱ ᱪᱟᱥ ᱠᱟᱹᱢᱤ ᱞᱮ ᱥᱩᱨᱩᱭᱟ᱾
ᱥᱤᱛᱩᱝ ᱥᱤᱡᱤᱱ ᱫᱚ ᱪᱮᱜ ᱪᱮᱜ ᱯᱮ ᱪᱟᱥᱟ ᱚᱱᱛᱮ ᱫᱚ?
ᱦᱮᱸ ᱥᱤᱛᱩᱝ ᱫᱚ ᱱᱟᱯᱟᱭ ᱠᱚ ᱠᱩᱠᱞᱤ ᱠᱟᱱᱟ ᱦᱮᱸ᱾ ᱥᱤᱛᱩᱝ ᱫᱤᱱ ᱨᱮ ᱚᱱᱟ ᱦᱩᱲᱩ ᱞᱮ ᱪᱟᱥ ᱠᱮᱜᱼᱟ ᱢᱤᱫᱴᱟᱝ ᱦᱩᱭᱩᱜ ᱠᱟᱱᱟ ᱵᱟᱫᱟᱢ᱾ ᱦᱮᱸ ᱟᱨ ᱤᱴᱟ ᱟᱞᱩ ᱛᱟᱦᱮᱸ ᱠᱟᱱ ᱛᱟᱦᱮᱸ ᱫᱚ ᱟᱫᱚ ᱟᱹᱰᱤ ᱠᱤᱪᱷᱩ ᱠᱚ ᱪᱟᱥᱟ ᱡᱮᱢᱚᱱ ᱦᱮᱸ ᱠᱚᱥᱟ ᱠᱚᱠᱚ ᱪᱟᱥ ᱜᱮᱭᱟ ᱚᱠᱟ ᱠᱚᱪᱚᱝ᱾
ᱵᱟᱫᱟᱢ ᱚᱱᱛᱮ ᱫᱚ ᱵᱟᱫᱟᱢ ᱦᱚᱸ᱾
ᱦᱮᱸ, ᱵᱟᱫᱟᱢ ᱦᱚᱸ᱾
ᱚ᱾ ᱠᱚᱣᱟ
ᱦᱮᱸ ᱟᱞᱮ ᱫᱚ ᱦᱟᱸᱜ ᱠᱟᱴᱩ ᱮᱸ ᱱᱟᱹᱭ ᱠᱚ ᱥᱩᱨᱩᱜ ᱜᱮᱭᱟᱞᱮ ᱛᱚ ᱫᱟᱜ ᱠᱚᱫᱚ, ᱠᱟᱹᱴᱤᱡ ᱥᱩᱵᱤᱫᱟ ᱧᱚᱜ ᱜᱮᱭᱟ ᱾
ᱚ ᱱᱤ-ᱱᱤ-ᱱᱟᱹᱭ ᱫᱚ ᱪᱮ ᱟᱯᱮ ᱥᱮ ᱫᱚ ᱱᱟᱹᱭ ᱫᱚ ᱪᱮᱜ ᱠᱚ ᱢᱮᱱᱟ?
ᱱᱟᱹᱭ ᱫᱚ ᱱᱟᱹᱭ ᱜᱮ, ᱟᱨ ᱡᱮᱢᱚᱱ ᱜᱟᱰᱟ ᱫᱚ ᱜᱟᱰᱟ ᱜᱮ ᱟᱨ ᱱᱤ ᱢᱩᱰᱩ ᱫᱚ ᱢᱩᱰᱩ ᱜᱮ ᱡᱮᱢᱚᱱ ᱚᱱᱠᱟ ᱠᱚ ᱧᱩᱛᱩᱢ ᱠᱟᱣᱟᱜ᱾ ᱡᱮᱢᱚᱱ ᱱᱟᱹᱭ, ᱜᱟᱰᱟ, ᱢᱩᱰᱩ, ᱫᱚᱨᱭᱟ ᱚᱱᱠᱟ ᱦᱟᱹᱴᱤᱧ ᱢᱮᱱᱟᱜᱼᱟ ᱟᱫᱚ ᱱᱟᱹᱭ ᱫᱚ ᱠᱚᱫᱚ ᱢᱟᱞᱟ ᱴᱷᱩ ᱜᱮᱭᱟ ᱦᱟ ᱚᱱᱟ ᱫᱚ᱾
ᱦᱮᱸ᱾
ᱟᱨ ᱡᱟᱦᱟᱸ ᱜᱟᱰᱟ ᱚᱱᱟ ᱫᱚ ᱜᱟᱰᱟ ᱦᱩᱭᱩᱜ ᱠᱟᱱᱟ ᱢᱤᱴᱟᱝ ᱵᱟᱝ ᱧᱚᱜ ᱜᱮ ᱫᱚ ᱵᱩᱡᱷ ᱛᱤᱱ ᱢᱟᱨᱟᱝ ᱠᱚᱫᱚ ᱦᱩᱭᱩᱜᱼᱟ ᱦᱮᱸ ᱟᱨ ᱢᱤᱴᱟᱝ ᱢᱮᱱᱟᱜ ᱟᱠᱟᱫᱟ ᱚᱱᱟ ᱫᱚ ᱦᱟᱸᱜ ᱢᱩᱰᱩ᱾ ᱚᱱᱟ ᱫᱚ ᱢᱩᱰᱩ ᱢᱮᱱᱟᱜᱼᱟ ᱠᱟᱹᱴᱤᱡ ᱠᱤᱪᱷᱩ ᱜᱟᱱ ᱵᱮᱱᱟᱣ ᱵᱟᱲᱟ ᱟᱠᱟᱱᱟ᱾ ᱦᱩᱸ ᱫᱟᱜ ᱠᱚᱫᱚ ᱚᱱᱠᱟ ᱦᱟᱞᱠᱟ ᱞᱤᱸᱜᱤ ᱵᱟᱲᱟᱜ ᱠᱟᱱ ᱜᱮᱭᱟ ᱚᱱᱟ ᱫᱚ ᱢᱩᱰᱩ ᱠᱚ ᱢᱮᱛᱟᱜ-ᱟ᱾
ᱦᱩᱸ ᱦᱩᱸ ᱚ ᱦᱚ ᱦᱚ ᱦᱩᱸ᱾
ᱟᱫᱚ ᱟᱯᱮ ᱥᱮᱱ ᱜᱮ ᱪᱤᱜᱠᱟ ᱯᱮ ᱧᱩᱛᱩᱢ ᱠᱟᱣᱟᱜ ᱚᱱᱟ ᱠᱚᱫᱚ?
ᱚᱱᱟ ᱠᱩᱫᱚ ᱢᱩᱰᱩ ᱠᱩ ᱥᱚᱵᱫᱚ ᱫᱚ ᱠᱷᱟᱹᱞᱤ ᱟᱸᱡᱚᱢ ᱠᱟᱱᱟ ᱢᱮᱱᱠᱷᱟᱱ ᱵᱟᱹᱲᱛᱤ ᱚᱱᱠᱟᱱᱟᱜ ᱡᱤᱱᱤᱥ ᱱᱚᱛᱮ ᱚᱱᱠᱟ ᱢᱩᱰᱩ ᱞᱮᱠᱟ ᱵᱟᱢ ᱵᱟᱹᱲᱛᱤ ᱜᱟᱰᱟ ᱜᱮ ᱟᱨ ᱠᱷᱟᱡ ᱠᱟᱹᱴᱤᱡ ᱧᱚᱜ ᱠᱷᱟᱱ ᱡᱟᱹᱯᱟᱹᱭ᱾
ᱦᱩᱸ᱾
ᱟᱨ ᱚᱱᱟ ᱢᱩᱰᱩ ᱫᱚ ᱟᱸᱡᱚᱢ ᱢᱮᱠᱷᱟ ᱢᱩᱰᱩ ᱞᱮᱠᱟᱱ ᱡᱟᱭᱜᱟ ᱫᱚ ᱵᱟᱝ ᱮᱛᱮᱫ ᱮᱠᱫᱚᱢ ᱟᱹᱰᱤ ᱟᱸᱴ ᱪᱟᱞᱟᱜ ᱡᱩᱲᱩᱲᱟ ᱦᱟᱱᱛᱮ ᱵᱩᱨᱩ ᱱᱟᱠᱟ ᱵᱩᱨᱩ ᱢᱩᱰᱩ᱾
ᱦᱩᱸ ᱡᱟᱦᱟᱸ ᱨᱮᱱᱟᱜ ᱦᱩᱲᱤ ᱠᱚ ᱢᱮᱱᱟᱜ ᱜᱮᱭᱟ᱾
ᱟᱸ᱾
ᱡᱟᱦᱟᱸ ᱫᱚ ᱦᱩᱲᱤ ᱦᱩᱲᱤ ᱧᱚᱜ ᱜᱮᱭᱟ ᱚᱱᱟ ᱫᱚ ᱦᱟᱜ ᱢᱩᱰᱩ ᱯᱮ ᱢᱮᱛᱟᱜᱼᱟ ᱥᱮ ᱪᱮᱫ? ᱱᱟ ᱩᱥᱩᱞ ᱫᱟᱲᱟᱝ ᱧᱚᱜ ᱜᱮ᱾
ᱦᱮᱸ, ᱟᱫᱚ ᱢᱮᱱᱠᱷᱟᱱ ᱚᱱᱟ ᱠᱚ ᱩᱥᱩᱞ ᱫᱟᱲᱟᱝ ᱢᱟ ᱱᱚᱛᱮ ᱚᱱᱠᱟᱱ ᱡᱟᱭᱜᱟ ᱢᱟ ᱵᱟᱝ ᱠᱟᱱᱟ ᱵᱟᱝ?
ᱦᱳᱭ᱾
ᱛᱚ ᱚᱱᱟ ᱠᱳ ᱥᱚᱵᱫᱚ ᱡᱩᱫᱤ ᱵᱮᱵᱚᱦᱟᱨ ᱥᱮ ᱯᱨᱮᱥ ᱠᱷᱟᱡ ᱫᱚ ᱚᱱᱮ ᱵᱩᱨᱩ ᱥᱮᱫ ᱪᱟᱞᱟᱜᱟ ᱡᱩᱲᱩᱲᱟ᱾
ᱦᱩᱸ᱾
ᱵᱤᱨ ᱵᱩᱨᱩ᱾
ᱦᱩᱸ᱾
ᱩᱱᱠᱟ᱾ ᱮᱴᱟᱜ ᱢᱮ ᱯᱚᱱᱫᱨᱚ ᱫᱚᱥ ᱯᱚᱱᱫᱨᱚ ᱜᱷᱚᱱᱴᱟ ᱚᱱᱠᱟ ᱫᱤᱱ ᱢᱟᱱᱛᱷ᱾
ᱦᱮᱸ᱾
ᱩᱱᱠᱟ ᱮ ᱱᱚᱛᱮ ᱫᱚ ᱜᱟᱰᱟ ᱡᱟᱹᱯᱟᱹᱭ ᱜᱮ ᱵᱟᱹᱲᱛᱤ ᱫᱚ᱾
ᱦᱩᱸ, ᱦᱩᱸ, ᱛᱚ ᱚᱱᱟ ᱜᱟᱰᱟ ᱨᱮᱱᱟᱜ ᱫᱟᱜ ᱠᱚᱛᱮ ᱚᱱᱠᱟ ᱪᱟᱥ ᱠᱚ ᱦᱩᱭᱩᱜ ᱜᱮᱭᱟ ᱥᱮ ᱵᱟᱝ?
ᱟᱞᱮ ᱥᱮ ᱫᱚ ᱱᱚᱛᱮ ᱫᱚ ᱢᱟᱱᱮ ᱢᱤᱫ ᱫᱚᱢᱮ ᱫᱟᱜ ᱞᱮᱠᱷᱟᱡ ᱢᱟᱱᱮ ᱚᱱᱟ ᱫᱟᱜ ᱜᱮ ᱰᱩᱜᱩᱭᱮ ᱛᱟᱦᱮᱸ ᱩᱛᱟᱹᱨᱚᱜᱼᱟ ᱢᱟᱱᱮ ᱜᱚᱴᱟ ᱵᱚᱪᱷᱚᱨ᱾
ᱚ ᱛᱚ ᱚᱱᱱᱟᱛᱮ ᱟᱯᱮ ᱥᱮᱱ ᱫᱚ
ᱪᱟᱥ ᱵᱟᱪᱟᱥ ᱞᱟᱹᱜᱤᱫ ᱫᱚ ᱴᱷᱤᱠ ᱜᱮᱭᱟ ᱢᱟᱱᱮ ᱫᱟᱜ ᱠᱚᱫᱚ ᱚᱱᱠᱟᱱ ᱦᱟᱨᱚᱱ ᱫᱚ ᱵᱟᱝ
ᱦᱩᱸ
ᱪᱮᱫᱚᱜ-ᱟ ᱟᱨ ᱚᱱᱛᱮ ᱟᱯᱮ ᱵᱟᱦᱤ ᱪᱮᱫ ᱞᱮᱠᱟ?
ᱦᱮᱸ ᱟᱞᱮ ᱥᱮᱱ ᱫᱚ ᱱᱚᱝᱠᱟ ᱛᱚ ᱪᱟᱥ ᱠᱚᱫᱚ ᱱᱟᱦᱟᱜ ᱡᱟᱦᱟᱸ ᱫᱚ ᱥᱮᱨᱢᱟ ᱫᱟᱜ ᱫᱚ ᱢᱤᱫ ᱥᱮᱨᱢᱟ ᱜᱮ ᱢᱟᱱᱮ ᱢᱤᱫ ᱚᱠᱛᱚ ᱜᱮ ᱟᱨ ᱦᱟᱸᱜ ᱡᱟᱦᱟᱸ ᱜᱟᱰᱟ ᱫᱟᱜ ᱠᱚᱫᱚ ᱦᱟᱸᱜ ᱵᱟᱛᱟᱱ ᱠᱟᱛᱮᱫ ᱞᱮ ᱟᱹᱜᱩ ᱩᱰᱩᱠᱟ ᱾ ᱡᱮᱢᱚᱱ ᱯᱟᱭᱤᱯ ᱞᱮ ᱞᱟᱜᱟᱣ ᱠᱮᱫ ᱫᱚ ᱚᱱᱟ ᱱᱟᱹᱭᱨᱮ ᱨᱮ ᱟᱫᱚ ᱚᱱᱟ ᱯᱟᱭᱤᱯ ᱠᱷᱚᱱᱟᱜ ᱜᱮ ᱱᱚᱛᱮ ᱢᱤᱫᱴᱟᱝ ᱢᱮᱥᱤᱱ ᱞᱮ ᱵᱟᱹᱭᱥᱟᱹᱣ ᱠᱮᱫᱟ ᱚᱱᱟ ᱢᱮᱥᱤᱱ ᱛᱮᱜᱮ ᱡᱟᱦᱟᱸ ᱫᱟᱜ ᱚᱨ ᱟᱹᱜᱩ ᱠᱮᱫᱟᱭ ᱦᱟᱜ ᱟᱫᱚ ᱚᱱᱟ ᱵᱟᱹᱭᱦᱟᱹᱲ ᱨᱮ ᱪᱟᱞᱟᱭᱮᱱ ᱜᱮ ᱚᱱᱟ ᱵᱟᱹᱭᱦᱟᱹᱲ ᱜᱮ ᱟᱫᱚ ᱡᱮ ᱡᱮᱞ ᱦᱟᱜ ᱛᱮᱞᱮ ᱱᱟᱞᱟ ᱤᱫᱤ ᱠᱟᱫᱟ ᱟᱫᱚ ᱚᱱᱟᱛᱮ
ᱢᱟ ᱵᱚᱞᱮ ᱵᱟᱹᱫᱽ ᱨᱮᱱ ᱵᱟᱹᱫᱽ ᱨᱮ ᱵᱚ ᱠᱚᱥᱴᱚᱜ-ᱟ
ᱦᱮᱸ ᱦᱮᱸ ᱱᱚᱜ-ᱱᱚᱣᱟ ᱮᱛᱮᱫ ᱡᱟᱸᱦᱟ ᱛᱤᱱᱟᱹᱜ ᱟᱨ ᱥᱩᱱᱩᱢ ᱫᱩᱞ ᱠᱟᱛᱮᱫ ᱦᱟᱸᱜ ᱚᱱᱟ ᱢᱮᱥᱤᱱ ᱯᱷᱤᱨᱤ ᱟᱠᱟᱱᱟ ᱟᱨ ᱵᱟᱠᱷᱟᱱ ᱫᱚ ᱥᱩᱵᱤᱫᱷᱟ ᱟᱠᱟᱱᱟ ᱾ ᱠᱟᱨᱮᱱᱴ ᱢᱮᱱᱟᱜᱼᱟ ᱠᱟᱨᱮᱱᱴᱮᱢ ᱞᱟᱜᱟᱣ ᱠᱮᱫ ᱠᱷᱟᱱᱜᱮ ᱢᱚᱴᱚᱨ ᱫᱟᱨᱟᱭᱛᱮ ᱩᱰᱩᱠ ᱮᱱᱜᱮ ᱫᱟᱜ ᱟᱨᱦᱚ
ᱟᱞᱮ ᱥᱮᱫ ᱜᱮ ᱴᱷᱤᱠᱟ ᱢᱟᱱᱮ ᱡᱟᱦᱟᱱ ᱤᱱᱟᱹᱜ ᱠᱚᱥᱴᱚ ᱨᱮᱭᱟᱜ ᱡᱟᱹᱨᱩᱲ ᱜᱮ ᱵᱟᱝ ᱢᱮᱱᱠᱷᱟᱱ ᱟᱫᱚ ᱱᱚᱛᱮᱱ ᱠᱩ ᱫᱚ ᱚᱱᱠᱟ ᱴᱷᱤᱠ ᱞᱮᱠᱟ ᱪᱟᱥ ᱵᱟᱝ ᱟᱨᱠᱷᱟᱡ ᱚᱱᱮ ᱚᱱᱛᱮᱱᱟᱜ ᱚᱠᱟᱴᱟᱢ ᱞᱟᱹᱭ ᱠᱮᱫ ᱚᱱᱟ ᱚᱱᱟ ᱠᱚᱥᱴᱚ ᱦᱤᱥᱟᱹᱵ ᱡᱩᱫᱤ ᱱᱚᱛᱮ ᱛᱷᱚᱲᱟ ᱜᱟᱱ ᱠᱚᱥᱴᱚ ᱧᱚᱜ ᱞᱮᱱᱠᱷᱟᱡ ᱟᱹᱰᱤ ᱵᱟᱹᱲ ᱛᱮᱭᱟᱨ ᱟᱹᱰᱤ ᱟᱸᱴ ᱦᱩᱭᱩᱜᱼᱟ
ᱦᱩᱸ ᱦᱩᱸ ᱡᱟᱠ ᱟᱯᱮ ᱥᱮᱫ ᱫᱚ ᱱᱟᱸᱜ ᱦᱮᱸ ᱟᱯᱮ ᱥᱮᱱ ᱢᱟ ᱟᱹᱰᱤ ᱱᱟᱯᱟᱭ ᱡᱟᱭᱜᱟ ᱠᱚ ᱠᱟᱱ ᱛᱟᱯᱮᱭᱟ᱾ ᱟᱫᱚ ᱦᱟᱸᱜ ᱚᱱᱠᱟ ᱟᱯᱮ ᱫᱚ ᱪᱮᱫ ᱠᱚᱯᱮ ᱪᱟᱥ ᱜᱮᱭᱟ? ᱡᱮᱢᱚᱱ ᱦᱩᱲᱩ ᱠᱩ ᱪᱟᱥ ᱠᱤᱭᱟ ᱠᱤ ᱜᱮᱛᱚ ᱚᱱᱟ ᱪᱷᱟᱲᱟ ᱪᱮᱫ ᱠᱚ ᱢᱮᱱᱟᱜᱼᱟ?
ᱮᱴᱟᱜᱻ ᱫᱚᱻ ᱪᱮᱫ ᱤᱭᱟᱹ ᱮᱱᱛᱮ ᱵᱟᱹᱲᱛᱤ ᱠᱟᱭ ᱫᱚ ᱦᱩᱲᱩ ᱜᱤ ᱟᱨ ᱡᱟᱜᱟᱨ ᱥᱚᱢᱚᱭ ᱨᱮ ᱯᱟᱴ ᱯᱟᱴ
ᱦᱩᱸ ᱦᱩᱸ ᱯᱟᱴ
ᱯᱟᱴ
ᱦᱟᱱᱟ ᱫᱤᱱ ᱡᱚᱸᱰᱨᱟ ᱥᱚᱢᱚᱭ ᱨᱮ ᱡᱚᱸᱰᱨᱟ ᱦᱚᱸ ᱠᱚᱢ ᱮᱱᱛᱮᱫ ᱡᱚᱸᱰᱨᱟ ᱡᱚᱢ ᱥᱟᱛ᱾
ᱦᱩᱸ ᱢᱟᱱᱮ ᱚᱲᱟᱜ ᱨᱮ ᱡᱮᱢᱚᱱ ᱡᱚᱢ ᱚᱱᱴᱟᱜ ᱞᱮᱠᱟ᱾
ᱡᱚᱢ ᱟᱱᱴᱟᱜ ᱦᱮᱸ ᱦᱮᱸ ᱚᱝᱠᱟ ᱟᱨ ᱵᱟᱹᱲᱛᱤ ᱫᱚ ᱢᱤᱫ ᱥᱤᱡᱮᱱ ᱜᱮ ᱱᱚᱛᱮ ᱫᱚ ᱵᱟᱹᱲᱛᱤ᱾
ᱦᱚᱭ ᱟᱫᱚ ᱦᱟᱜ ᱟᱠᱷᱨᱤᱧ ᱠᱚ ᱫᱚ ᱵᱟᱯᱮ ᱤᱫᱤ ᱜᱮᱭᱟ ᱚᱱᱟ ᱠᱚᱫᱚ?
ᱚᱱᱟ ᱠᱚᱫᱚ ᱤᱱᱟᱹᱜ ᱵᱟᱝ ᱢᱟᱱᱮ ᱵᱟᱹᱲᱛᱤ ᱢᱤᱫ ᱥᱤᱡᱤᱱ ᱜᱮ ᱤᱭᱟᱹᱜᱼᱟ ᱟᱨ ᱦᱩᱲᱩ ᱜᱤ ᱾
ᱦᱩᱸ ᱦᱩᱸ ᱫᱚᱨᱠᱟᱨ ᱠᱟᱱ ᱜᱮᱭᱟ ᱦᱩᱲᱩ ᱫᱚ ᱟᱫᱚ ᱦᱟᱸᱜ ᱦᱩᱲᱩ ᱫᱚ ᱦᱟᱸᱜ ᱟᱯᱮ ᱫᱚ ᱡᱚᱢ ᱵᱟᱠᱷᱨᱟ ᱜᱮᱯᱮ ᱪᱟᱥᱟ ᱥᱮ ᱱᱚᱝᱠᱟ ᱟᱹᱠᱷᱨᱤᱧ ᱦᱚᱸᱯᱮ ᱟᱠᱷᱨᱤᱧ ᱜᱮᱭᱟ?
ᱡᱚᱻᱢᱟᱱᱮ ᱚᱠᱚᱭ ᱠᱚᱣᱟᱜ ᱡᱟᱭᱜᱟ ᱤᱭᱟᱹ ᱦᱤᱥᱟᱹᱵᱽ ᱪᱮᱫ ᱠᱚ ᱢᱮᱱᱟ ᱚᱠᱚᱭ ᱠᱚᱫᱚ ᱰᱷᱮᱨ ᱧᱚᱜ ᱡᱟᱭᱜᱟ ᱢᱮᱱᱟᱜ ᱠᱷᱟᱡ ᱫᱚ ᱡᱚᱢ ᱞᱟᱹᱜᱤᱫ ᱦᱩᱲᱩ ᱳᱻ ᱪᱟᱥ ᱚᱱᱟ ᱠᱟᱛᱮᱜ ᱵᱤᱡᱽᱱᱮᱥ ᱫᱤᱠ ᱡᱩᱫᱤ ᱵᱤᱡᱽᱱᱮᱥ ᱞᱮᱠᱟᱱ ᱦᱩᱲᱩ ᱠᱷᱟᱡ ᱛᱚ ᱚᱱᱠᱟᱱᱟᱜ ᱚᱠᱟ ᱞᱮᱠᱟᱱᱟᱜ ᱦᱩᱲᱩ ᱤᱛᱟᱹᱜᱮ ᱤᱭᱟᱹᱭ ᱡᱚᱲᱟ ᱮᱨ ᱟᱯᱷᱚᱨ ᱠᱟᱛᱮᱫ ᱨᱚᱦᱚᱭ ᱡᱳᱲᱟ ᱾
ᱦᱩᱸ
ᱱᱚᱛᱮ ᱫᱚ ᱢᱤᱫ ᱴᱮᱡ ᱚᱱᱠᱟᱱᱟᱜ ᱵᱤᱡᱽᱱᱤᱥ ᱞᱮᱠᱷᱟᱡ ᱫᱚ ᱦᱩᱲᱩ ᱡᱤᱱᱤᱥ ᱫᱚ ᱢᱤᱫ ᱴᱮᱱ ᱢᱮᱱᱟᱜᱼᱟ᱾ ᱜᱳᱯᱟᱞ ᱵᱷᱚᱠᱛᱚ ᱥᱮᱫ ᱯᱮ ᱟᱸᱡᱚᱢ ᱟᱠᱟᱫ ᱜᱮᱭᱟ?
ᱦᱩᱸ
ᱵᱷᱚᱠ ᱵᱷᱚᱠ
ᱦᱳᱭ ᱦᱳᱭ
ᱚᱱᱛᱮ ᱪᱟᱥ ᱵᱟᱲᱟᱭ ᱜᱮᱭᱟ ᱥᱮ ᱵᱟᱝ?
ᱚᱱᱟ ᱱᱚᱛᱮ ᱫᱚ ᱚᱱᱠᱟ ᱫᱚ ᱵᱟᱝᱞᱮ ᱪᱟᱥ ᱵᱟᱲᱟᱜᱼᱟ ᱟᱸᱡᱚᱢ ᱜᱮ ᱟᱸᱡᱚᱢ ᱵᱟᱲᱟ ᱦᱩᱭ ᱠᱟᱱᱟ
ᱦᱩᱸ ᱱᱚᱛᱮ ᱫᱚ ᱚᱱᱟ
ᱦᱮᱸ ᱡᱟᱦᱟᱸ ᱧᱩᱛᱩᱢ ᱢᱤᱫ ᱴᱮᱱ ᱮᱢ ᱞᱟᱹᱭ ᱠᱮᱫᱟ ᱚᱱᱟ ᱧᱩᱛᱩᱢ ᱫᱚ ᱯᱩᱭᱞᱳ ᱯᱩᱭᱞᱩᱧ ᱟᱸᱡᱚᱢ ᱫᱟ ᱤᱧ ᱫᱚ
ᱚᱠᱟᱴᱟᱜ
ᱱᱚᱜᱼᱚᱭ ᱧᱩᱛᱩᱢ ᱮᱢ ᱞᱟᱹᱭ ᱠᱮᱫᱟ ᱪᱮᱫ ᱜᱳᱯᱟᱞ ᱪᱮᱫ ᱮᱢ ᱞᱟᱹᱭ ᱠᱮᱫᱟ
ᱚ ᱜᱳᱯᱟᱞ ᱵᱷᱚᱠ ᱜᱳᱯᱟᱞ ᱵᱷᱚᱠ᱾
ᱦᱳᱭ ᱦᱳᱭ
ᱚᱱᱟ ᱫᱚ ᱜᱳᱯᱟᱞ ᱫᱚ ᱱᱚᱣᱟ ᱟ ᱚᱠᱟᱴᱟ ᱵᱷᱳᱜ ᱞᱟᱦᱟ ᱫᱚ ᱛᱟᱦᱮᱸ ᱠᱟᱱᱟ ᱚᱱᱛᱮ ᱨᱮᱱᱟᱜ ᱢᱤᱫ ᱴᱮᱱ ᱦᱮᱸᱫᱮ ᱦᱮᱸᱫᱮ ᱠᱟᱞᱟᱨ ᱵᱟᱝ ᱛᱟᱦᱮᱸ ᱠᱟᱱᱟ
ᱦᱳᱭ ᱦᱳᱭ
ᱦᱮᱸ ᱚᱱᱟ ᱦᱮᱸᱫᱮ ᱵᱷᱳᱜᱽ ᱟᱨ ᱱᱚᱜᱼᱚᱭ ᱚᱱᱮ ᱢᱮᱱᱠᱮ ᱯᱳᱭᱞᱳ ᱟᱸᱡᱚᱢ ᱱᱚᱣᱟ ᱫᱚ ᱚᱱᱟ ᱨᱚᱧᱡᱤᱛ ᱠᱷᱚᱱ ᱞᱟᱹᱴᱩ ᱧᱚᱜ ᱜᱮᱭᱟ ᱮᱠᱫᱚᱢ ᱪᱷᱠᱞᱟᱶ ᱪᱷᱠᱞᱟᱶ ᱚᱱᱟ ᱫᱚ ᱚᱱᱟᱛᱮ ᱜᱳᱯᱟᱞ ᱵᱷᱚᱜᱽ
ᱚᱱᱟ ᱫᱚ ᱱᱟᱜ ᱦᱩᱲᱩ ᱨᱮᱱᱟᱜ ᱧᱩᱛᱩᱢ ᱠᱟᱱᱟ ᱦᱟᱸᱜ
ᱦᱮᱸ ᱦᱮᱸ ᱦᱮᱸ ᱦᱸ ᱦᱩᱲᱩ ᱠᱟᱱ ᱜᱮᱭᱟ ᱢᱮᱱᱠᱷᱟᱱ ᱚᱱᱟ ᱨᱮᱭᱟᱜ ᱵᱷᱮᱜᱟᱨ᱾
ᱟᱪᱪᱷᱟ ᱧᱩᱛᱩᱢ ᱠᱚᱣᱫᱟᱯᱮ ᱚᱱᱟ ᱠᱟᱛᱷᱟ ᱴᱟᱜ᱾
ᱦᱮᱸ ᱦᱮᱸ ᱟᱨ ᱚᱱᱟ ᱚᱱᱟᱢ ᱢᱮᱱ ᱞᱮᱠᱷᱟ ᱚᱱᱟ ᱢᱮᱱ ᱞᱮᱠᱷᱟᱱ ᱚᱱᱟ ᱵᱩᱡᱷᱟᱹᱣ ᱵᱷᱜᱟᱨᱟ ᱰᱟᱭᱨᱮᱠᱴ ᱚᱱᱟ ᱦᱩᱲᱩ ᱜᱮ ᱥᱮ ᱥᱮ ᱚᱱᱟ ᱤᱛᱟᱹ ᱜᱮᱭ ᱮᱢᱟᱢᱟ
ᱟᱪᱪᱷᱟ ᱟᱞᱮ ᱥᱮᱱ ᱫᱚ ᱚᱱᱠᱟ ᱫᱚ ᱵᱟᱝ ᱠᱚ ᱞᱟᱹᱭᱼᱟ ᱡᱮᱢᱚᱱ ᱫᱷᱚᱱᱱᱚ ᱨᱟᱡ ᱛᱟᱯᱚᱨᱮ ᱚᱱᱟ ᱵᱟᱨᱚᱥᱚ ᱪᱚᱵᱵᱤᱥᱚ ᱦᱩᱲᱩ ᱢᱮᱱᱟᱜ ᱟᱠᱟᱜᱼᱟ᱾ ᱛᱟᱨᱯᱚᱨᱮ ᱚᱱᱠᱟ ᱧᱩᱛᱩᱢ ᱠᱟᱫᱟ ᱠᱚ ᱱᱟᱣᱟ ᱱᱟᱣᱟ ᱱᱤᱛᱚᱜᱱᱟ᱾ ᱟᱹᱰᱤ ᱜᱤ ᱧᱩᱛᱩᱢ ᱢᱮᱱᱟᱜᱼᱟ ᱵᱟᱹᱧ ᱫᱤᱥᱟᱹᱭᱮᱫᱟ ᱟᱫᱚ ᱚᱱᱟ ᱠᱚ ᱧᱩᱛᱩᱢ ᱢᱮᱱᱟᱜᱼᱟ ᱟᱫᱚ ᱵᱮᱥᱤᱨ ᱵᱷᱟᱜᱽ ᱢᱤᱫ ᱴᱟᱝ ᱜᱚᱲᱟ ᱦᱩᱲᱩ ᱠᱚᱢ ᱟᱸᱡᱚᱢ ᱠᱟᱫ ᱜᱮᱭᱟ ᱛᱚ? ᱚᱱᱟ ᱜᱚᱰᱟ ᱦᱩᱲᱩ ᱡᱟᱦᱟᱸ ᱫᱚ ᱱᱟᱦᱟᱜ ᱟᱵᱚ ᱰᱟᱹᱦᱤ ᱨᱮᱵᱚᱱ ᱮᱨ ᱜᱮᱭᱟ ᱛᱷᱚ ᱥᱚ ᱦᱚᱛᱚ ᱯᱟᱴ ᱵᱚᱱ ᱨᱚᱦᱚᱭ ᱜᱮᱭᱟ ᱚᱱᱟ ᱛᱟᱞᱟ ᱛᱟᱞᱟ ᱛᱮᱵᱚᱱ᱾ ᱜᱟᱨ ᱠᱮᱫ ᱜᱮ ᱱᱟᱦᱮᱞ ᱜᱟᱨ ᱱᱚᱝᱠᱟ ᱫᱚ ᱯᱟᱴ ᱵᱚ ᱮᱨ ᱠᱮᱫ ᱜᱮ ᱟᱨ ᱡᱟᱦᱟᱸ ᱡᱟᱦᱟᱸ ᱡᱟᱭᱜᱟᱛᱮ ᱡᱟᱦᱟᱸ ᱢᱟᱨᱟᱝ ᱢᱟᱨᱟᱝ ᱡᱟᱭᱜᱟ ᱧᱚᱜ ᱜᱮᱭᱟ ᱚᱱᱠᱟ ᱫᱚ ᱚᱱᱟ ᱜᱚᱰᱟ ᱦᱩᱲᱩ ᱵᱚᱱ ᱮᱨ ᱠᱟᱜ ᱦᱩᱲᱩ ᱴᱟᱜ ᱜᱮᱵᱚᱱ ᱮᱨ ᱠᱟᱜ ᱜᱮᱭᱟ ᱟᱫᱚ ᱱᱮᱛ ᱫᱚ ᱡᱟᱹᱵᱩᱫᱤᱱ ᱠᱚ ᱤᱭᱟᱹᱭᱟ ᱟᱫᱚ ᱚᱱᱟ ᱯᱟᱴ ᱦᱟᱨᱟᱜ ᱥᱟᱣ ᱥᱟᱣᱛᱮ ᱚᱱᱟ ᱜᱚᱰᱟ ᱦᱩᱲᱩ ᱦᱚ ᱦᱟᱨᱟᱜᱼᱟ
ᱚ ᱦᱟᱝ
ᱩ ᱟᱫᱚ ᱟᱞᱮᱥᱮᱱ ᱫᱚ ᱵᱮᱥᱤ ᱫᱚ ᱦᱚᱸᱚᱱᱟ ᱢᱟᱫ ᱢᱮᱱᱟᱜ ᱟᱛᱚ ᱚᱱᱟ ᱢᱟᱫ ᱫᱟᱨᱮ ᱛᱮᱜᱮ ᱱᱚᱣᱟ ᱜᱚᱰᱟ ᱦᱩᱲᱩ ᱫᱚᱞᱮ ᱪᱟᱥ ᱵᱟᱲᱟᱭ ᱜᱮᱭᱟ᱾ ᱚᱱᱟ ᱢᱟᱫ ᱡᱮᱢᱚᱱ ᱰᱟᱝᱨᱤ ᱠᱚ ᱟᱞᱚ ᱠᱚ ᱵᱚᱞᱚᱱ ᱢᱟ ᱚᱱᱟ ᱢᱟᱫ ᱠᱚᱦᱚᱲᱟ ᱠᱚᱨᱮᱱᱟᱜ ᱟᱞᱚ ᱠᱚ ᱡᱚᱢ ᱢᱟ᱾ ᱫᱟᱨᱮ ᱱᱟᱹᱲᱤ ᱨᱚᱦᱚᱭ ᱠᱟᱱᱟ ᱚᱱᱟ ᱫᱟᱨᱮ ᱨᱚᱦᱚᱭ ᱠᱟ ᱠᱟᱛᱮᱫ ᱚᱱᱟ ᱟᱞᱚ ᱠᱚ ᱜᱚᱦᱚᱲᱢᱟ ᱰᱟᱹᱝᱨᱤ ᱠᱚ᱾ ᱦᱚᱸ ᱱᱟ ᱠᱷᱟᱹᱛᱤᱨ ᱛᱮ ᱦᱚᱸ ᱚᱱᱟ ᱡᱮ ᱦᱩ ᱜᱚᱲᱟ ᱦᱩᱲᱩ ᱫᱚᱞᱮ ᱮᱨ ᱜᱮᱭᱟ ᱯᱟᱴ ᱦᱚᱸᱞᱮ ᱪᱟᱥ ᱠᱟᱜ ᱜᱮᱭᱟ ᱫᱷᱟᱨᱮ ᱫᱷᱟᱨᱮ ᱛᱮ᱾
ᱦᱩ
ᱟᱯᱮ ᱥᱮᱮᱫ ᱦᱚᱸ ᱚᱱᱟ ᱵᱟᱨ ᱞᱮᱠᱟ ᱧᱩᱛᱩᱢᱮᱢ ᱞᱟᱹᱭ ᱠᱮᱫ ᱤᱭᱟᱹ᱾ ᱪᱮᱫ ᱧᱩᱛᱩᱢ ᱞᱮᱭ ᱠᱮᱫ ᱫᱚ ᱦᱩᱲᱩ ᱨᱮᱱᱟᱜ ᱧᱩᱛᱩᱢ? ᱟᱞᱮ ᱥᱮᱫ ᱫᱚ ᱵᱷᱤᱛ
ᱦᱮᱸ ᱢᱤᱫᱴᱮᱡ ᱧᱩᱛᱩᱢ ᱢᱤᱫ ᱢᱤᱫᱴᱮᱱ ᱢᱤᱫᱴᱮᱱ ᱦᱩᱲᱩᱜ ᱜᱮ ᱵᱟᱨᱭᱟ ᱧᱩᱛᱩᱢ ᱾
ᱟᱪᱪᱷᱟ ᱴᱷᱤᱠ, ᱟᱫᱚ ᱦᱟᱸᱜ ᱮᱴᱟᱜ ᱮᱴᱟᱜ ᱦᱚᱸ- ᱦᱳᱭ, ᱟᱨ ᱵᱟᱝ ᱛᱤᱱᱟᱹᱜ ᱜᱟᱱ ᱚᱱᱠᱟ ᱦᱩᱲᱩ ᱨᱮᱱᱟᱜ ᱧᱩᱛᱩᱢ ᱵᱟᱲᱟᱭᱟ?
ᱦᱩᱲᱩ ᱫᱚ ᱚᱱᱠᱟ ᱤᱱᱟᱹᱜ ᱪᱟᱥ ᱠᱚ ᱪᱟᱥ ᱢᱟ ᱵᱟᱝ ᱟᱫᱚ ᱮᱱᱦᱚᱸ ᱡᱮᱞᱠᱟ ᱾ ᱱᱟᱣᱟ ᱱᱟᱣᱟ ᱦᱩᱲᱩ ᱱᱟᱣᱟ ᱱᱟᱣᱟ ᱧᱩᱛᱩᱢ ᱜᱳᱯᱟᱞ ᱾ ᱟ ᱦᱮᱱᱫᱮ ᱵᱟᱵᱩ, ᱜᱳᱯᱟᱞ ᱵᱷᱳᱜ ᱾
ᱦᱩᱸ, ᱦᱩᱸ, ᱦᱩᱸ ᱾
ᱟᱭᱡᱚᱢ᱾
ᱦᱩᱸ ᱾
ᱱᱚᱛᱮ ᱪᱮᱫ ᱟᱨᱦᱚᱸ ᱯᱷᱩᱞ ᱯᱟᱹᱠᱚᱲᱤ ᱾
ᱦᱩᱸ ᱾
ᱚᱱᱠᱟ ᱤᱱᱟᱹᱜ ᱢᱚᱴᱟᱢᱩᱴᱤ ᱯᱟᱸᱪ ᱪᱷᱚᱭᱚᱴᱤ ᱜᱟᱱ ᱫᱚ ᱛᱩᱞᱢᱩᱞ ᱦᱩᱭᱩᱜ ᱤᱭᱟᱹ ᱞᱮᱠᱷᱟᱡ ᱤᱱᱟᱹᱜ ᱫᱚ ᱾ ᱟᱞᱮ ᱦᱚᱸ ᱱᱚᱛᱮᱱᱟᱹᱜ ᱢᱚᱡᱽ ᱱᱟᱣᱟ ᱱᱟᱣᱟ ᱤᱭᱟᱹᱛᱮ ᱾ ᱪᱮᱫ ᱠᱚᱪᱚᱝ ᱥᱤᱡᱮᱱ ᱥᱤᱡᱮᱱ ᱨᱮ ᱚᱱᱟ ᱠᱚ ᱛᱟᱢ ᱧᱩᱛᱩᱢ ᱵᱚᱫᱚᱞᱚᱜᱼᱟ?
ᱚ ᱧᱩᱛᱩᱢ ᱫᱚ ᱠᱚᱫᱚ ᱵᱷᱮᱜᱟᱨ ᱧᱚᱜ ᱜᱮᱭᱟ ᱥᱮ ᱦᱟᱸᱜ ᱾
ᱦᱮᱸ ᱦᱮᱸ ᱾